ᱦᱮᱞᱳᱣ᱾
ᱜᱚᱝᱠᱮ ᱟᱸᱡᱚᱢ ᱫᱟᱵᱤᱱ?
ᱦᱩᱸ ᱟᱸᱡᱚᱢ ᱫᱟᱞᱤᱧ ᱜᱚᱝᱠᱮ᱾
ᱪᱮᱫ ᱠᱚᱵᱮᱱ ᱪᱤᱠᱟᱹᱭᱮᱫᱟ ᱜᱚᱝᱠᱮ ᱛᱮᱦᱮᱧ ᱫᱚ?
ᱪᱮᱫ ᱵᱟᱝ ᱚᱲᱟᱜ ᱠᱚᱨᱮᱜ ᱜᱮ ᱢᱮᱱᱟᱜ ᱞᱤᱧᱟ ᱾ ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭᱮᱫᱟ?
ᱟᱹᱞᱤᱧ ᱫᱚ ᱦᱚᱜᱼᱚ ᱱᱚᱛᱮ ᱛᱮ ᱞᱤᱧ ᱦᱮᱡ ᱟᱠᱟᱱᱟ ᱰᱟᱺᱜᱽᱨᱤ ᱜᱩᱯᱤ ᱾
ᱚ ᱚ ᱰᱟᱝᱨᱤ ᱜᱩᱯᱤ ᱦᱮᱡ ᱟᱠᱟᱱᱟ ᱵᱤᱱ ᱵᱟᱭ ᱫᱟᱜ ᱮᱫᱟ ᱚᱱᱛᱮ ᱫᱚ ᱜᱚᱢᱠᱮ?
ᱱᱚᱛᱮ ᱫᱚ ᱵᱟᱭ ᱫᱟᱜ ᱮᱫᱟ, ᱱᱚᱛᱮ ᱫᱚ ᱨᱤᱢᱤᱞ ᱫᱚ ᱨᱤᱢᱤᱞ ᱟᱠᱟᱫᱟᱭ, ᱟᱫᱚ ᱢᱮᱱᱠᱷᱟᱱ ᱫᱟᱜ ᱫᱚ ᱵᱟᱭ ᱫᱟᱜ ᱮᱫᱟ ᱟᱲᱤᱥᱮᱜᱮ ᱜᱚᱨᱚᱢ ᱠᱟᱱᱟ ᱜᱚᱢᱠᱮ ᱾
ᱱᱚᱛᱮ ᱦᱚᱸ ᱫᱟᱜ ᱦᱚᱸ ᱵᱟᱭ ᱫᱟᱜ ᱮᱫᱟ ᱚᱱᱠᱟ ᱥᱤᱛᱩᱝ ᱦᱚᱸ ᱥᱤᱛᱩᱝ ᱟᱠᱟᱫᱟᱭ ᱛᱮᱦᱮᱧ ᱜᱟᱯᱟ ᱫᱚ ᱾ ᱛᱟᱦᱚᱞᱮ ᱜᱚᱢᱠᱮ ᱰᱟᱝᱨᱤ ᱠᱚᱫᱚ ᱛᱤᱱᱟᱹᱜ ᱢᱮᱱᱟᱜ ᱠᱚᱣᱟ ᱜᱚᱝᱠᱮ?
ᱰᱟᱝᱨᱤ ᱠᱚᱫᱚ ᱜᱚᱝᱠᱮ ᱢᱚᱬᱮ ᱜᱚᱴᱟᱝ ᱢᱮᱱᱟᱜ ᱠᱚᱣᱟ ᱰᱟᱝᱨᱤ ᱟᱨ ᱢᱮᱨᱚᱢ ᱵᱷᱤᱰᱤ ᱠᱚ ᱢᱮᱱᱟᱜ ᱠᱚᱣᱟ ᱜᱚᱝᱠᱮ, ᱢᱮᱨᱚᱢ ᱢᱮᱱᱟᱜ ᱠᱚᱣᱟ ᱢᱚᱬᱮ ᱜᱚᱴᱟᱝ ᱟᱨ ᱵᱷᱤᱰᱤ ᱛᱩᱨᱩᱭ ᱜᱚᱴᱟᱝ ᱾ ᱟᱨ ᱵᱩᱥᱟᱹᱜ ᱠᱚ ᱢᱮᱱᱟᱜ ᱠᱚᱣᱟ ᱟᱨᱚ ᱚᱱᱠᱟ ᱢᱚᱬᱮ ᱛᱩᱨᱩᱭ ᱜᱚᱴᱟᱝ ᱜᱟᱱ ᱥᱟᱵ ᱠᱟᱠᱚ ᱢᱮ ᱾
ᱦᱩᱸ ᱟᱹᱰᱤ ᱩᱥᱛᱟᱹᱨ ᱵᱮᱱ ᱟᱹᱥᱩᱞ ᱠᱟᱱ ᱫᱚ ᱜᱚᱝᱠᱮ ᱾
ᱵᱷᱟᱹᱜᱤ ᱜᱮᱞᱤᱧ ᱟᱹᱥᱩᱞ ᱠᱟᱣᱱᱟ ᱱᱤᱭᱟᱹ ᱨᱮᱜᱮ ᱯᱚᱭᱥᱟ ᱫᱚ ᱾ ᱟᱨ ᱡᱟᱞᱟ ᱢᱮᱱᱟᱜᱼᱟ ᱠᱟᱹᱴᱤᱡ ᱟᱹᱰᱤ ᱟᱨᱠᱤ ᱦᱟᱱᱛᱮ ᱱᱟᱛᱮ ᱜᱩᱯᱤ ᱤᱫᱤᱠᱚᱢ ᱾ ᱟᱨᱚ ᱡᱩᱫᱤ ᱦᱟᱸᱜ ᱡᱟᱦᱟᱱᱟᱜ ᱠᱟᱨᱚᱱ ᱛᱮ ᱡᱩᱫᱤ ᱫᱚᱢᱮ ᱫᱟᱜ ᱮᱢᱟᱜ ᱠᱮᱫᱟ ᱦᱮ ᱟᱨᱚ ᱟᱹᱜᱩᱣᱟᱠᱚ ᱢᱮ ᱚᱱᱟ ᱠᱚ ᱟᱨᱠᱤ ᱾
ᱚᱱᱟ ᱡᱟᱞᱟ ᱫᱚ ᱟᱹᱞᱤᱧ ᱫᱚ ᱵᱟᱹᱞᱤᱧ ᱟᱹᱥᱩᱞ ᱟᱠᱟᱫ ᱠᱚᱣᱟ ᱢᱮᱨᱚᱢ ᱰᱟᱹᱝᱜᱨᱤ ᱠᱟᱰᱟ ᱫᱚ ᱾ ᱛᱟᱦᱮᱸ ᱠᱟᱱᱟ ᱠᱚ ᱞᱟᱦᱟ ᱛᱮ ᱱᱤᱛᱚᱜ ᱫᱚ ᱵᱟᱹᱞᱤᱧ ᱫᱚᱦᱚ ᱟᱠᱟᱫ ᱠᱚᱣᱟ ᱱᱤᱛᱚᱜ
ᱦᱮᱸ ᱾ ᱡᱟᱦᱱᱟᱜ ᱤᱭᱟᱹ ᱠᱟᱹᱢᱤ ᱠᱚ ᱥᱟᱜᱟᱲ ᱠᱟᱹᱢᱤ ᱠᱚ ᱟᱥᱟᱱᱚᱜ ᱜᱮᱭᱟ ᱟᱨᱠᱤ ᱾ ᱰᱟᱹᱝᱨᱤ ᱢᱮᱱᱟᱜ ᱠᱤᱱᱟ ᱵᱟᱨᱭᱟ, ᱡᱟᱦᱟᱸᱭ ᱠᱤᱱ ᱢᱟᱨᱟᱝ ᱜᱮᱭᱟ ᱠᱤᱱ ᱩᱱᱠᱤᱱ ᱡᱚᱲᱟᱣ ᱜᱚᱫ ᱠᱟᱠᱤᱱ ᱦᱩᱭᱩᱜᱼᱟ ᱾ ᱡᱟᱦᱱᱟᱜ ᱥᱟᱦᱟᱱ ᱟᱹᱜᱩ ᱠᱚ ᱛᱟᱨᱯᱚᱨ ᱡᱚᱠᱷᱚᱱ ᱦᱳᱲᱳ ᱤᱨ ᱦᱩᱭᱩᱜ ᱜᱮᱭᱟ ᱩᱱ ᱥᱩᱢᱟᱹᱭ ᱦᱳᱲᱳ ᱟᱹᱜᱩ ᱠᱚ ᱾
ᱦᱮᱸ ᱦᱩᱸ ᱟᱥᱟᱱ ᱫᱚ ᱟᱥᱟᱱᱚᱜ ᱜᱮᱭᱟ ᱜᱚᱢᱠᱮ ᱡᱮᱦᱮᱛᱩ ᱡᱤᱱᱤᱥ ᱠᱟᱣᱱᱟᱵᱤᱱ ᱦᱟᱸᱜ ᱢᱮᱱᱟᱜ ᱠᱤᱱ ᱜᱮᱭᱟ ᱢᱟᱱᱮ ᱠᱟᱹᱢᱤ ᱫᱚ ᱟᱥᱟᱱᱚᱜᱼᱟ ᱾
ᱦᱮᱸ ᱦᱮᱸ ᱾ ᱚᱱᱟᱜᱮ ᱵᱷᱟᱜᱤ ᱫᱚ ᱟᱨᱠᱤ ᱡᱮ ᱴᱨᱟᱠᱴᱟᱨ ᱪᱮᱛᱟᱱ ᱨᱮ ᱥᱟᱨᱟᱫᱤᱱ ᱟᱨᱠᱤ ᱵᱚᱨᱥᱟ ᱵᱟᱝ ᱛᱟᱦᱮᱱ ᱦᱩᱭᱩᱜᱼᱟ ᱾
ᱦᱳᱭ ᱦᱳᱭ ᱾
ᱛᱟᱦᱞᱮ ᱜᱚᱝᱠᱮ ᱪᱮᱫ ᱠᱚ ᱞᱟᱹᱭᱟ ᱟᱵᱤᱱ ᱫᱚ ᱪᱮᱫ ᱞᱮᱠᱟ ᱛᱟᱦᱞᱮ ᱱᱤᱛᱚᱜ ᱫᱚ? ᱪᱮᱫ ᱠᱚᱵᱮᱱ ᱪᱤᱠᱟᱹ ᱵᱟᱲᱟᱭᱮᱫᱟ?
ᱢᱮᱱᱟᱜ ᱞᱤᱧ ᱜᱮᱭᱟ ᱚᱲᱟᱜ ᱠᱚᱨᱮ ᱜᱮ ᱢᱮᱱᱟᱜ ᱞᱤᱧᱟ ᱾ ᱚᱲᱟᱜ ᱠᱚᱨᱮᱜ ᱜᱮ ᱱᱤᱛᱚᱜ ᱫᱚ ᱾
ᱦᱩᱸ ᱾ ᱛᱟᱦᱚᱞᱮ ᱜᱚᱢᱠᱮ ᱮᱸᱻ ᱛᱟᱦᱚᱞᱮ ᱚᱠᱟ ᱠᱚᱨᱮ ᱵᱤᱱ ᱫᱟᱬᱟ ᱵᱟᱲᱟ ᱟᱠᱟᱫᱟ ᱟᱹᱵᱤᱱ ᱫᱚ?
ᱱᱤᱛᱚᱜ ᱫᱚ ᱫᱟᱬᱟ ᱵᱟᱲᱟ ᱫᱚ ᱟᱹᱣᱨᱤ ᱞᱤᱧ ᱪᱟᱞᱟᱜᱼᱟ ᱾ ᱦᱚᱸ ᱠᱚᱞᱮᱡᱽ ᱠᱚᱨᱮᱜ ᱥᱮᱫ ᱠᱷᱚᱱᱟᱜ ᱜᱮ ᱪᱟᱞᱟᱣ ᱵᱟᱲᱟ ᱦᱩᱭᱩ ᱟᱠᱟᱱᱟ ᱾ ᱱᱤᱛᱚᱜ ᱫᱚ ᱵᱟᱝ ᱪᱟᱞᱟᱣ ᱵᱟᱲᱟ ᱦᱩᱭ ᱟᱠᱟᱱᱟ ᱱᱤᱛᱚᱜ ᱫᱚ ᱾
ᱵᱟᱭᱨᱮ ᱫᱤᱥᱚᱢ ᱥᱮᱫ ᱵᱟᱭᱨᱮ ᱫᱤᱥᱚᱢ ᱵᱚᱞᱛᱮ ᱫᱚᱢᱮ ᱵᱟᱭᱨᱮ ᱫᱚ ᱵᱟᱝ ᱢᱟᱱᱮ ᱮᱴᱟᱜ ᱯᱚᱱᱚᱛ ᱥᱮᱫ ᱫᱟᱬᱟᱱ ᱠᱚ ᱵᱟᱹᱵᱤᱱ ᱪᱟᱞᱟᱣ ᱵᱟᱲᱟ ᱟᱠᱟᱱᱟ?
ᱵᱟᱝ ᱚᱱᱛᱮ ᱫᱚ ᱟᱹᱞᱤᱧ ᱫᱚ ᱵᱟᱹᱞᱤᱧ ᱪᱟᱞᱟᱣ ᱵᱟᱲᱟ ᱟᱠᱟᱱᱟ ᱛᱚ ᱱᱤᱛᱳᱜ ᱫᱚ ᱦᱟᱸᱜ ᱾ ᱡᱩᱫᱤ ᱯᱚᱨᱮ ᱛᱮ ᱦᱟᱸᱜ ᱴᱟᱭᱤᱢ ᱢᱟᱭᱤᱢ ᱠᱚ ᱧᱟᱢ ᱠᱷᱟᱡ ᱫᱚᱞᱤᱧ ᱪᱟᱞᱟᱜ ᱟᱹᱞᱤᱧ ᱦᱟᱸᱜ ᱾ ᱴᱟᱭᱤᱢ ᱠᱚ ᱧᱟᱢᱚ-ᱜ ᱠᱷᱟᱹᱭ ᱫᱚ ᱾ᱟᱹᱵᱤᱱ ᱫᱚᱵᱤᱱ ᱪᱟᱞᱟ-ᱣ ᱵᱟᱲᱟ ᱟᱠᱟᱱᱟ?
ᱟᱹᱞᱤᱧ ᱫᱚ, ᱟᱹᱰᱤ ᱡᱟᱭᱜᱟ ᱨᱮᱜᱮ ᱫᱟᱬᱟᱱ ᱪᱟᱞᱟ-ᱣ ᱦᱩᱭ ᱟᱠᱟᱱᱟ᱾ ᱟᱹᱞᱤᱧ ᱡᱚᱠᱷᱚᱱ ᱤᱭᱟᱨ ᱨᱮᱞᱤᱧ ᱯᱟᱲᱟ-ᱜ ᱛᱟᱦᱮᱸ ᱱᱟ᱾ ᱤᱥᱩᱞ ᱨᱮᱞᱤᱧ ᱯᱟᱲᱟ-ᱜ ᱛᱟᱦᱮᱸᱫ ᱟ᱾ ᱩᱱ ᱥᱚᱢᱚᱭ ᱢᱤᱫ ᱫᱷᱽᱟᱣ ᱠᱚ, ᱤᱫᱤ ᱞᱮᱫ ᱞᱮᱭᱟ᱾ ᱫᱤᱜᱷᱽᱟ ᱠᱚ ᱤᱫᱤ ᱞᱮᱫ ᱞᱮᱭᱟ᱾ ᱟᱫᱚ, ᱦᱮᱸ
ᱚᱱᱛᱮ ᱛᱟᱦᱚᱞᱮ, ᱫᱤᱜᱷᱽᱟ ᱠᱚ ᱧᱮᱞ ᱵᱟᱲᱟ ᱟᱠᱟᱫᱟ ᱵᱤᱱ ᱵᱟᱝ᱾ ᱥᱩᱚᱢᱩᱫᱽᱨᱚ ᱠᱚ ᱵᱟᱝ?
ᱦᱳᱭ, ᱚᱸᱰᱮ ᱥᱟᱹᱢᱩᱫᱽᱨᱚ ᱠᱚᱞᱤᱧ ᱧᱮᱞ ᱠᱮᱫᱟ ᱾ᱟᱹᱰᱤ ᱪᱮᱨᱦᱨᱟ᱾ ᱟᱹᱰᱤ ᱥᱟᱹᱜᱤᱧ ᱡᱟᱦᱟᱸ ᱛᱤᱱᱟᱹᱜ ᱥᱟᱺᱜᱤᱧ ᱜᱮᱢ ᱧᱮᱞᱟ᱾ ᱠᱷᱟᱹᱞᱤ ᱫᱟᱜ ᱜᱮ ᱧᱮᱞᱚᱜᱼᱟ᱾ ᱟᱹᱰᱤ ᱱᱟᱯᱟᱭ ᱜᱮ, ᱵᱩᱡᱷᱟᱹᱜ ᱠᱟᱱ ᱛᱟᱦᱮᱸᱼᱟ᱾ ᱚᱱᱟ ᱪᱮᱛᱟᱱ ᱨᱮ ᱵᱟᱲᱟᱭᱟᱵᱤᱱ ᱜᱚᱝᱠᱮ ᱾ᱤᱭᱟᱹ ᱡᱚᱠᱷᱚᱱ ᱵᱮᱲᱟᱭ ᱨᱟᱠᱟᱵᱟ᱾ ᱟᱨᱠᱤ ᱩᱱ ᱥᱩᱢᱚᱭ ᱨᱮᱱᱟ-ᱜ ᱡᱟᱦᱟᱸ ᱧᱮᱞᱚᱜᱼᱟ ᱾ᱟᱨᱠᱤ ᱯᱨᱚᱠᱨᱤᱛᱤ᱾ ᱟᱹᱰᱤ ᱡᱩᱛ ᱧᱮᱞᱚᱜᱼᱟ᱾
ᱦᱩᱸ᱾ ᱞᱟᱹᱭ ᱟᱠᱚ ᱛᱚ ᱜᱚᱝᱠᱮ ᱾ᱚᱱᱟ ᱫᱷᱟᱨᱮ ᱫᱚ, ᱢᱩᱪᱟᱹᱫ ᱜᱮ ᱵᱟᱹᱱᱩᱜᱼᱟ᱾ ᱫᱟᱜ ᱨᱮᱱᱟ-ᱜ ᱢᱩᱪᱟᱹᱫ ᱜᱮ, ᱵᱟᱹᱱᱩᱜᱼᱟ᱾
ᱢᱩᱪᱟᱹᱫ ᱜᱮ ᱵᱟᱹᱱᱩᱜᱼᱟ ᱾ᱫᱟᱜ ᱫᱚ ᱜᱚᱴᱟ ᱜᱮ ᱮᱠᱫᱚᱢ, ᱯᱮᱸᱨᱮᱡ ᱜᱮ ᱧᱮᱞᱚ-ᱜ ᱠᱟᱱᱟ ᱾ᱮᱠᱫᱚᱢ ᱪᱮᱫ ᱦᱚᱸ ᱵᱟᱹᱱᱩᱜ ᱞᱮᱠᱟ᱾ ᱫᱟᱜ ᱛᱟᱭᱚᱢ ᱨᱮᱫᱚ᱾ ᱠᱷᱟᱹᱞᱤ ᱫᱟᱜ ᱜᱮ ᱫ ᱢᱮᱱᱟᱜᱼᱟ᱾ ᱚᱱᱠᱟ ᱧᱮᱞᱚ-ᱜ ᱠᱟᱱ ᱛᱟᱦᱮᱸᱱᱟ᱾
ᱟᱨ, ᱞᱟᱹᱭᱟ ᱠᱚ᱾ ᱞᱟᱹᱭᱟ ᱠᱚ᱾ ᱚᱱᱮ ᱥᱟᱢᱩᱠᱷ ᱠᱚ᱾ ᱦᱟᱱᱟ ᱠᱚᱨᱮᱱ ᱠᱚ-ᱜᱮ ᱡᱷᱚᱛᱛᱚ ᱠᱤᱪᱷᱩ ᱜᱮ, ᱧᱟᱢᱚᱜᱼᱟ᱾ ᱵᱟᱝ
ᱦᱳᱭ᱾
ᱦᱟᱱᱟ - ᱱᱟᱶᱟ
ᱨᱮᱱᱟ-ᱜ ᱟᱹᱰᱤ ᱠᱤᱪᱷᱩ ᱧᱟᱢᱚ-ᱜ ᱠᱟᱱ ᱛᱟᱦᱮᱸᱱᱟ ᱾ᱦᱟᱨ ᱠᱚ, ᱢᱟᱞᱟ ᱠᱚ, ᱩᱱᱠᱩ ᱡᱟᱦᱟᱸ ᱧᱟᱢᱚ-ᱜ ᱫᱚ-ᱠᱚ ᱢᱟᱨᱟᱝ - ᱢᱟᱨᱟᱝ ᱜᱚᱸᱜᱷᱟ ᱠᱚ᱾ ᱫᱤᱜᱷᱟ ᱨᱮᱱ᱾
ᱜᱚᱸᱜᱷᱟ ᱠᱚ, ᱨᱚᱠᱚᱡ ᱜᱚᱸᱜᱷᱟ ᱠᱚ, ᱡᱟᱭ ᱦᱳᱠ
ᱦᱩᱸ ᱚᱱᱟ ᱛᱮᱠᱚ ᱡᱩᱛ ᱟᱠᱟᱫᱟ᱾ ᱟᱹᱰᱤ ᱪᱮᱦᱨᱟ᱾ ᱢᱟᱞᱟ ᱠᱚ᱾
ᱦᱩᱸ
ᱚᱱᱟ ᱛᱟᱭᱚᱢ᱾ ᱢᱤᱫ ᱫᱷᱟᱹᱣ ᱟᱞᱮ ᱠᱚ, ᱤᱫᱤ ᱞᱮᱫ ᱞᱮᱭᱟ ᱾ᱠᱚᱞᱮᱡᱽ ᱠᱷᱚᱱ᱾ ᱮᱸᱻ ᱜᱩᱨᱩ ᱜᱚᱝᱠᱮᱭᱟᱼᱜ ᱡᱟᱦᱟᱸ ᱡᱟᱱᱟᱢ, ᱤᱭᱟᱹ ᱛᱟᱭ, ᱟᱹᱛᱩ ᱛᱟᱭ᱾
ᱦᱮᱸ - ᱦᱮᱸ᱾
ᱩᱲᱤᱥᱥᱟ ᱨᱮᱱᱟ-ᱜ ᱰᱟᱸᱦᱟᱨᱰᱤ ᱨᱮ, ᱚᱸᱰᱮ ᱞᱮ ᱪᱟᱞᱟ-ᱣ ᱞᱮᱱᱟ ᱾ᱩᱱ ᱥᱢᱟᱹᱭ ᱦᱩᱭᱩ-ᱜ ᱛᱟᱞᱮᱭᱟ᱾ ᱩᱱᱫᱚ ᱯᱟᱹᱭᱞᱟᱹ ᱥᱮᱸᱨᱢᱟ ᱾ᱛᱟᱦᱮᱸ ᱠᱟᱱ ᱛᱟᱞᱮᱭᱟ᱾ ᱠᱚᱞᱮᱡᱽ ᱨᱮᱱᱟ-ᱜ ᱩᱱ ᱥᱚᱢᱚᱭ ᱚᱸᱰᱮ ᱠᱚ ᱤᱫᱤ ᱞᱮᱫ ᱞᱮᱭᱟ ᱾ᱢᱤᱫ ᱫᱷᱟᱹᱣ᱾ ᱟᱨ ᱫᱚᱥᱟᱨ ᱥᱮᱸᱨᱢᱟ᱾ ᱢᱤᱫᱽᱫᱷᱟᱹᱣ ᱟᱡᱚᱫᱤᱭᱟᱹ- ᱟᱡᱚᱫᱤᱭᱟᱹ ᱵᱩᱨᱩ ᱧᱮᱞ ᱠᱚ, ᱤᱫᱤ ᱞᱮᱫ ᱞᱮᱭᱟ᱾
ᱚᱸᱻ ᱛᱟᱦᱟᱞᱮ ᱧᱮᱞ ᱟᱹᱜᱩ ᱠᱟᱜᱼᱟ ᱾ᱟᱹᱰᱤ ᱡᱟᱭᱜᱟ, ᱜᱮᱵᱮᱱ ᱧᱮᱞ ᱟᱹᱜᱩ ᱟᱠᱟᱫ ᱾ᱫᱚ ᱜᱚᱝᱠᱮ᱾
ᱟᱢᱫᱟ ᱡᱟᱭᱜᱟ ᱜᱮᱞᱤᱧ ᱫᱟᱲᱟ ᱟᱠᱟᱫᱟ ᱜᱚᱝᱠᱮ ᱾ᱚᱱᱠᱟ ᱜᱮ, ᱟᱨ ᱟᱨᱚ ᱠᱤᱪᱷᱩ ᱡᱟᱭᱜᱟ ᱫᱚ, ᱪᱟᱞᱟ-ᱣ ᱦᱩᱭ ᱟᱠᱟᱱᱟ᱾
ᱦᱟᱻ
ᱮᱢᱱᱤ ᱾ᱱᱤᱡᱮ ᱛᱮᱜᱮ ᱟᱨ᱾ ᱛᱟᱦᱟᱞᱮ ᱟᱹᱵᱤᱱ ᱫᱚ ᱪᱮᱫ, ᱠᱷᱟᱹᱞᱤ ᱢᱟᱜᱽ ᱢᱚᱬᱮᱸ ᱠᱚ-ᱜᱮ, ᱠᱚ-ᱜᱮ ᱵᱤᱱ ᱫᱟᱲᱟ ᱵᱟᱲᱟ᱾ᱭ ᱜᱮᱭᱟ᱾ ᱵᱟᱝ?
ᱦᱳᱭ ᱢᱟᱜᱽ ᱢᱚᱬᱮᱸ, ᱵᱟᱦᱟ ᱢᱟᱜᱽ ᱢᱚᱬᱮᱸ, ᱚᱱᱟ ᱠᱚᱨᱮ ᱥᱩᱨ ᱥᱩᱯᱩᱨ ᱠᱚ ᱜᱮ, ᱪᱟᱞᱟ-ᱣ ᱵᱟᱲᱟ ᱾ᱦᱩᱭ ᱟᱠᱟᱱᱟ ᱢᱟᱱᱮ ᱥᱟᱹᱜᱤᱧ ᱠᱚ-ᱫᱚ ᱚᱱᱠᱟ ᱫᱟᱲᱟ ᱵᱚᱞᱛᱮ ᱫᱚ᱾ ᱵᱟᱝ ᱪᱟᱞᱟ-ᱣ ᱦᱩᱭ ᱠᱟᱱᱟ᱾ ᱚᱱᱟ ᱥᱮᱸᱫᱽᱨᱟ ᱠᱚᱜᱮ, ᱥᱮᱸᱫᱽᱨᱟ᱾ ᱥᱮᱸᱫᱽᱨᱟ ᱠᱚ ᱪᱟᱞᱟ-ᱣ ᱵᱷᱩᱡᱩᱰᱤ ᱦᱟᱱᱛᱮ᱾ ᱟᱡᱚᱫᱤᱭᱟᱹ ᱵᱩᱨᱩ ᱚᱱᱟ ᱥᱮᱸᱫᱽᱨᱟ᱾ ᱠᱚᱜᱮ ᱪᱟᱞᱟ-ᱣ ᱵᱟᱲᱟ ᱦᱩᱭ ᱟᱠᱟᱱᱟ᱾ ᱢᱟᱨᱟᱝ - ᱢᱟᱨᱟᱝ
ᱴᱮᱨᱮᱱ ᱠᱚᱛᱮ, ᱪᱟᱞᱟ-ᱣ ᱵᱟᱲᱟ ᱦᱩᱭ ᱟᱠᱟᱱᱟ᱾ ᱥᱮᱸᱫᱽᱨᱟ ᱠᱚ ᱫᱚ ᱵᱟᱠᱷᱟᱱ ᱮᱢᱱᱤ, ᱫᱟᱲᱟ ᱠᱚᱼᱫᱚ ᱵᱟᱹᱞᱤᱧ ᱪᱟᱞᱟ-ᱣ ᱵᱟᱲᱟ ᱟᱠᱟᱱᱟ᱾ ᱜᱚᱝᱠᱮ ᱟᱹᱞᱤᱧ ᱫᱚ᱾ ᱚᱠᱟ ᱫᱚ
ᱚᱱᱠᱟ ᱴᱟᱭᱤᱢ ᱢᱟᱱᱮ ᱵᱟᱹᱞᱤᱧ ᱧᱟᱢ ᱠᱟᱫᱟ᱾ ᱜᱚᱝᱠᱮ ᱵᱟᱠᱷᱟᱱ ᱪᱟᱞᱟ-ᱣ ᱫᱚ ᱪᱟᱞᱟ-ᱣ ᱦᱩᱭ ᱠᱚᱜᱼᱟ᱾
ᱦᱩᱸ ᱥᱳᱢᱚᱭ ᱜᱮ ᱛᱟᱦᱟᱞᱮ ᱟᱹᱣᱨᱤ ᱵᱤᱱ ᱧᱟᱢᱟ ᱵᱟᱝ
ᱦᱳᱭ ᱥᱚᱢᱚᱭ ᱛᱮᱫᱜᱮ ᱵᱟᱹᱞᱤᱧ ᱧᱟᱢ ᱠᱟᱫᱟ ᱵᱟᱠᱷᱟᱱ ᱪᱟᱞᱟᱣ ᱫᱚ ᱪᱟᱞᱟᱣ ᱵᱟᱲᱟ ᱦᱩᱭ ᱠᱚᱜ ᱜᱮᱭᱟ
ᱦᱩᱸ
ᱯᱚᱨᱮᱛᱮ ᱧᱮᱞ ᱦᱩᱭᱩᱜᱼᱟ ᱴᱟᱭᱤᱢ ᱠᱚᱞᱤᱧ ᱧᱟᱢ ᱞᱮᱠᱷᱟᱡ ᱪᱟᱞᱟᱣ ᱵᱟᱲᱟᱜ ᱟᱹᱞᱤᱧ ᱦᱟᱸᱜ
ᱛᱟᱨᱯᱚᱨ ᱜᱚᱝᱠᱮ ᱪᱮᱫ ᱠᱚ ᱞᱟᱹᱭᱟ ᱛᱟᱦᱟᱞᱮ ᱚᱠᱟ ᱠᱚᱨᱮ ᱪᱟᱞᱟᱣ ᱨᱮᱱᱟᱜ ᱤᱪᱪᱷᱟᱹ ᱢᱮᱱᱟᱜ ᱛᱟᱹᱵᱤᱱᱟ? ᱛᱟᱦᱟᱞᱮ ᱪᱟᱞᱟᱣ ᱢᱟᱛᱚ ᱟᱹᱣᱨᱤ ᱵᱤᱱ ᱪᱟᱞᱟᱜᱼᱟ ᱚᱠᱟᱛᱮ ᱦᱚᱸ ᱫᱟᱲᱟᱱ᱾
ᱦᱳᱭ ᱪᱟᱞᱟᱣ ᱫᱚ ᱟᱹᱰᱤ ᱡᱟᱭᱜᱟ ᱜᱮ ᱤᱪᱪᱷᱟᱹ ᱢᱮᱱᱟᱜᱼᱟ ᱪᱟᱞᱟᱣ ᱠᱚᱨᱮ ᱫᱚ ᱟᱫᱚ ᱪᱟᱞᱟᱣ ᱫᱟᱲᱮᱸᱜ ᱠᱟᱱᱟᱞᱤᱧ ᱥᱮ ᱵᱟᱝ ᱦᱟᱸᱜ ᱯᱚᱨᱮᱛᱮ ᱪᱮᱠᱟ ᱴᱟᱭᱤᱢ ᱞᱤᱧ ᱧᱟᱢ ᱫᱟ ᱱᱤᱛᱳᱜ ᱫᱚ ᱵᱷᱤᱲ ᱵᱷᱟᱸᱲ ᱦᱟᱸᱜ ᱟᱹᱰᱤ ᱠᱤᱪᱷᱩ ᱦᱟᱱᱟ ᱱᱟᱣᱟ ᱪᱟᱞᱟᱣ ᱫᱟᱲᱮᱸᱴᱜ ᱠᱟᱱᱟ ᱞᱤᱧ ᱥᱮ ᱵᱟᱝ ᱦᱟᱸᱜ
ᱠᱟᱹᱢᱤ ᱦᱚᱸ ᱵᱟᱹᱲᱛᱤᱜ ᱠᱟᱱᱟ ᱛᱚ
ᱦᱮᱸ ᱠᱟᱹᱢᱤ ᱦᱚᱸ ᱵᱟᱹᱲᱛᱤᱜ ᱠᱟᱱᱟ
ᱦᱩᱸ
ᱱᱤᱛᱳᱜ ᱜᱮ ᱡᱮᱢᱚᱱ ᱥᱮᱴᱮᱨ ᱦᱤᱡᱩᱜ ᱠᱟᱱ ᱛᱟᱢᱟ ᱪᱟᱥ ᱟᱵᱟᱫ ᱠᱚᱨᱮᱱᱟᱜ ᱪᱟᱥ ᱟᱵᱟᱫ ᱠᱚᱨᱮ ᱦᱟᱱᱟ ᱱᱟᱣᱟ ᱪᱟᱥ ᱟᱵᱟᱫᱽ ᱠᱚ ᱦᱳᱭ ᱞᱮᱱᱠᱷᱟᱱ ᱟᱨᱦᱚᱸ ᱦᱮᱲᱦᱮᱫ ᱢᱮᱲᱦᱮᱫ ᱨᱚᱦᱚᱭ ᱠᱚ ᱡᱩᱫᱤ ᱦᱳᱭ ᱮᱱᱟ ᱟᱨᱚ ᱦᱮᱲᱦᱮᱫ ᱠᱚᱨᱮᱱᱟᱜ ᱵᱮᱯᱟᱨ ᱢᱮᱱᱟᱜᱼᱟ᱾
ᱦᱳᱭ ᱛᱟᱞᱦᱮ ᱜᱚᱝᱠᱮ ᱟᱯᱮ ᱫᱚ ᱦᱮᱲᱦᱮᱫ ᱫᱚ ᱠᱟᱹᱢᱤᱱ ᱠᱚ ᱜᱮᱭᱟ ᱯᱮ ᱥᱮ ᱵᱟᱝ?
ᱠᱟᱹᱢᱤᱱ ᱠᱚᱜᱮ ᱟᱫᱚ ᱵᱟᱹᱫᱽ ᱠᱚᱦᱚᱸ ᱡᱟᱹᱥᱛᱤ ᱜᱮᱛᱟᱞᱮᱭᱟ ᱟᱞᱮ ᱠᱷᱮᱛ ᱵᱟᱹᱫᱽ ᱠᱚᱦᱚᱸ ᱠᱟᱹᱢᱤᱱ ᱜᱮ ᱦᱳᱭᱳᱜᱼᱟ ᱵᱟᱢ ᱠᱟᱹᱢᱤᱱ ᱛᱮᱦᱚᱸ ᱵᱟᱝ ᱜᱟᱱᱚᱜᱼᱟ᱾
ᱦᱩᱸ ᱚ ᱟᱞᱮᱭᱟᱜ ᱫᱚ ᱫᱚᱢᱮ ᱫᱚ ᱵᱟᱝ ᱡᱟᱹᱥᱛᱤ ᱛᱟᱞᱮᱭᱟ ᱚᱱᱟᱛᱮ ᱦᱮᱲᱦᱮᱫ ᱢᱮᱲᱦᱮᱫ ᱫᱚ ᱦᱟᱸᱜ ᱟᱞᱮ ᱛᱮᱜᱮᱞᱮ ᱠᱚᱨᱟᱣᱟ, ᱤᱧ ᱤᱧ ᱟᱭᱳ ᱤᱧᱵᱟ ᱛᱮᱜᱮᱞᱮ ᱪᱷᱩᱴᱟᱹᱣ ᱠᱚᱜᱼᱟᱞᱮ ᱟᱨ ᱛᱟᱞᱟᱢᱟᱞᱟ ᱠᱚᱨᱮ ᱛᱤᱧᱟᱝ ᱛᱟᱹᱠᱤᱱ ᱜᱚᱲᱟ ᱠᱤᱱ ᱦᱤᱡᱩᱜ ᱜᱮᱭᱟ ᱫᱤᱫᱤ ᱛᱤᱧᱟᱝ।
ᱟᱞᱮ ᱫᱚ ᱵᱮᱫ ᱠᱷᱟᱹᱛ ᱵᱟᱹᱫᱽ ᱠᱷᱮᱛ ᱠᱚᱦᱚᱸ ᱡᱟᱹᱥᱛᱤ ᱜᱮᱭᱟ ᱚᱱᱟ ᱦᱚᱛᱮᱡ ᱛᱮ ᱛᱟᱞᱦᱮ
ᱦᱮᱸ ᱞᱟᱹᱭ ᱵᱤᱱ
ᱞᱟᱹᱭ ᱫᱟᱞᱤᱧ ᱛᱟᱞᱦᱮ ᱟᱯᱮ ᱟᱹᱵᱤᱱᱟᱜ ᱫᱚ ᱦᱟᱸᱜ ᱰᱟᱝᱨᱤ ᱠᱟᱲᱟ ᱠᱚ ᱢᱮᱱᱟᱜ ᱠᱚ ᱛᱟᱵᱤᱱᱟ ᱢᱟᱱᱮ ᱨᱟᱠᱟᱵ ᱠᱚᱫᱚ ᱠᱳᱱᱳ ᱰᱮᱨᱤ ᱵᱟᱝ ᱦᱳᱭᱳᱜᱼᱟ ᱵᱟᱝ? ᱟᱨᱟᱢ ᱥᱮᱵᱤᱱ ᱨᱟᱠᱟᱵ ᱠᱚᱣᱟ᱾
ᱦᱳᱭ ᱨᱟᱠᱟᱵ ᱵᱟᱠᱟᱵ ᱛᱮᱫᱚ ᱵᱟᱝ ᱫᱮᱨᱤᱜ ᱛᱟᱹᱞᱤᱧᱟ ᱟᱹᱞᱤᱧ ᱫᱚ ᱵᱟᱹᱞᱤᱧ ᱵᱷᱚᱨᱥᱟᱜ ᱜᱮᱭᱟ ᱫᱤᱭᱮ ᱚᱱᱮ ᱴᱨᱟᱠᱴᱟᱨ ᱛᱤᱥ ᱮᱢ ᱯᱷᱳᱱ ᱟᱭᱟ ᱛᱟᱨᱯᱚᱨ ᱟᱫᱚ ᱚᱱᱟ ᱴᱟᱠᱴᱟᱨ ᱫᱚ ᱵᱟᱹᱞᱤᱧ ᱛᱟᱸᱜᱤ ᱜᱮᱭᱟ ᱟᱹᱞᱤᱧ ᱫᱚ ᱡᱚᱠᱷᱚᱱ ᱜᱮ ᱦᱳᱭ ᱮᱱ ᱛᱟᱞᱮᱭᱟ ᱤᱨ ᱠᱚ ᱟᱹᱞᱤᱧᱟᱜ ᱜᱟᱹᱰᱤ ᱡᱚᱲᱟᱣ ᱠᱟᱛᱮ ᱜᱮᱞᱤᱧ ᱟᱹᱜᱩ ᱜᱚᱫᱟ ᱟᱨᱠᱤ
ᱱᱤᱡᱮ ᱫᱚ ᱜᱚᱢᱠᱮ ᱱᱚᱣᱟ ᱱᱤᱡᱮ ᱫᱚ ᱜᱟᱹᱲᱤ ᱠᱚᱦᱚᱸ ᱵᱟᱹᱱᱩᱜᱼᱟ ᱱᱤᱡᱮ ᱫᱚ ᱦᱟᱸᱜ ᱦᱚᱲ ᱵᱷᱚᱨᱥᱟ ᱜᱮ ᱴᱟᱠᱴᱟᱨ ᱵᱷᱚᱨᱥᱟ ᱠᱟᱲᱟ ᱜᱟᱹᱲᱤ ᱰᱟᱝᱨᱤ ᱜᱟᱹᱰᱤ ᱵᱷᱚᱨᱥᱟ ᱜᱮ ᱥᱚᱢᱚᱭ ᱨᱮᱢ ᱧᱟᱢᱟ ᱵᱟᱢ ᱧᱟᱢᱟ ᱵᱟᱹᱫᱽ ᱠᱚᱨᱮ ᱜᱮ ᱦᱳᱲᱳ ᱠᱚ ᱡᱟᱸᱜᱮ ᱠᱟᱛᱮ ᱤᱨ ᱠᱟᱛᱮᱢ ᱫᱚᱦᱚ ᱠᱟᱜᱼᱟ ᱦᱟᱸᱜ ᱟᱫᱚ ᱛᱤᱨᱮ ᱞᱟᱭᱮᱱᱮᱢ ᱧᱟᱢ ᱫᱟᱥᱮ ᱵᱟᱝᱟ ᱟᱹᱰᱤ ᱟᱹᱰᱤ ᱦᱚᱲ ᱞᱟᱭᱮᱱ ᱨᱮᱠᱚ ᱛᱟᱦᱮᱱᱟ ᱜᱚᱢᱠᱮ ᱥᱮ
ᱦᱳᱭ ᱜᱟᱹᱲᱤ ᱦᱚᱸ ᱠᱚᱢ ᱜᱮᱭᱟ ᱡᱟᱹᱱᱤᱡ ᱠᱟᱱ ᱟᱯᱮ ᱚᱱᱛᱮ ᱫᱚ ᱦᱮᱸ ᱵᱟᱝ?
ᱦᱩᱸ ᱟᱨ ᱡᱟᱹᱥᱛᱤ ᱦᱚᱸ ᱡᱟᱹᱥᱛᱤ ᱜᱮᱭᱟ ᱦᱚᱲ ᱠᱚ ᱞᱟᱭᱤᱱ ᱠᱟᱜᱼᱟ ᱠᱚ ᱛᱚ ᱦᱟᱸᱜ ᱟᱢ ᱞᱟᱭᱤᱱ ᱨᱮᱢ ᱪᱟᱞᱟᱣ ᱛᱚᱨᱟ ᱫᱚ ᱵᱟᱢ ᱧᱟᱢᱟ ᱦᱟᱸᱜ ᱦᱚᱲ ᱛᱟᱭᱱᱚᱢ ᱨᱮᱜᱮ ᱛᱟᱦᱮᱸ ᱦᱳᱭᱳᱜ ᱛᱟᱢᱟ ᱩᱱᱠᱩᱣᱟᱜ ᱵᱟᱝ ᱦᱳᱭ ᱞᱮᱱᱠᱷᱟᱱ ᱩᱱᱠᱩ ᱞᱟᱦᱟ ᱠᱷᱚᱱᱟᱜ ᱠᱚ ᱢᱮᱱ ᱠᱟᱫᱮᱭᱟ
ᱦᱩᱸ ᱾ ᱦᱚ ᱾ ᱛᱟᱦᱞᱮ ᱜᱚᱢᱠᱮ, ᱫᱟᱬᱟᱱ ᱫᱚ ᱛᱟᱦᱚᱞᱮ ᱚᱠᱟ ᱠᱚᱨᱮ ᱤᱪᱪᱷᱟᱹ ᱢᱮᱱᱟᱜ ᱛᱟᱢᱟ ᱪᱟᱞᱟᱣ ᱨᱮᱱᱟᱜ ᱮᱢ ᱞᱟᱹᱭ ᱠᱮᱫᱟ? ᱵᱟᱹᱧ ᱟᱸᱡᱚᱢ ᱴᱷᱤᱠᱟᱹ ᱞᱮᱫᱟ!
ᱪᱟᱞᱟᱣ ᱫᱚ ᱦᱟᱸᱜ ᱟᱹᱰᱤ ᱡᱟᱭᱜᱟ ᱨᱮᱜᱮ ᱢᱚᱱᱮ ᱢᱚᱱᱮ ᱛᱮᱫᱚᱧ ᱢᱚᱱᱮᱭ ᱠᱟᱱ ᱜᱮᱭᱟ ᱟᱫᱚ ᱪᱟᱞᱟᱣ ᱫᱟᱲᱮᱜ ᱠᱟᱱ ᱜᱤᱭᱟᱹᱧ ᱥᱮ ᱵᱟᱝ ᱦᱟᱸᱜ ᱦᱟᱱᱛᱮ ᱾ ᱚᱝᱠᱟ ᱡᱮᱢᱚᱱ ᱡᱚ, ᱦᱳᱭ! ᱥᱟᱺᱜᱤᱧ ᱥᱮᱜ ᱜᱮ ᱪᱟᱞᱟᱣ ᱨᱮᱱᱟᱜ ᱢᱚᱱᱮ ᱠᱚᱫᱚ ᱢᱮᱱᱟᱜᱼᱟ ᱦᱟᱸᱜ ᱟᱹᱰᱤ ᱡᱟᱭᱜᱟ ᱜᱮ ᱾
ᱦᱩᱸ, ᱤᱭᱟᱹ ᱞᱩᱜᱩ ᱵᱩᱨᱩ ᱥᱮᱫ ᱫᱚᱵᱤᱱ ᱪᱟᱞᱟᱣ ᱞᱮᱱᱟ ᱵᱟᱝ?
ᱞᱩᱜᱩᱵᱩᱨᱩ ᱞᱩᱜᱩᱵᱩᱨᱩ ᱫᱚ ᱵᱟᱹᱞᱤᱧ ᱪᱟᱞᱟᱣ ᱠᱟᱱᱟ, ᱞᱩᱜᱩᱵᱩᱨᱩ ᱫᱚ ᱵᱟᱞᱤᱧ ᱧᱮᱞ ᱟᱹᱜᱩ ᱟᱠᱟᱫᱟ ᱱᱚᱰᱮ ᱡᱮᱢᱚᱱ ᱢᱟᱨᱟᱝ ᱵᱩᱨᱩ ᱢᱮᱱᱟᱭᱟ ᱚᱱᱟ ᱫᱚᱞᱤᱧ ᱧᱮᱞ ᱟᱹᱜᱩ ᱟᱠᱟᱫᱟ, ᱢᱟᱨᱟᱝ ᱵᱩᱨᱩ ᱾ ᱵᱟᱲᱟᱜᱷᱟᱴ ᱚᱱᱟᱠᱚ ᱯᱚᱨᱚᱵᱽ ᱠᱚᱫᱚᱞᱤᱧ ᱧᱮᱞ ᱟᱹᱜᱩ ᱟᱠᱟᱫᱟ ᱟᱨ ᱱᱚᱜ ᱚᱭ ᱡᱮᱢᱚᱱ ᱥᱳᱨ ᱥᱳᱨ ᱨᱮ ᱢᱮᱱᱟᱜᱼᱟ ᱯᱟᱴᱟᱵᱤᱸᱫᱷᱟᱹ ᱯᱟᱴᱟᱵᱤᱫᱷᱟᱹ ᱯᱚᱨᱚᱵᱽ ᱠᱚᱦᱚᱸ ᱧᱮᱞ ᱵᱟᱲᱟ ᱦᱳᱭ ᱠᱟᱱᱟ ᱾
ᱦᱳᱭ, ᱱᱚᱶᱟ ᱠᱚ ᱯᱚᱨᱚᱵᱽ ᱨᱮᱭᱟᱜ ᱧᱩᱛᱩᱢ ᱠᱚᱫᱚ ᱟᱸᱡᱚᱢ ᱵᱟᱲᱟ ᱦᱳᱭ ᱟᱠᱟᱱᱟ, ᱱᱟᱯᱟᱭ ᱜᱮ ᱦᱳᱭᱳᱜᱼᱟ ᱡᱟᱹᱱᱤᱡ ᱵᱟᱝ?
ᱦᱮᱸ, ᱱᱟᱯᱟᱭ ᱜᱮ ᱦᱳᱭᱳᱜᱼᱟ ᱟᱨᱚ ᱟᱸᱡᱚᱢ ᱵᱟᱲᱟ ᱠᱟᱫᱟ ᱵᱮ ᱠᱷᱟᱸᱫᱟᱨᱟᱱᱤ ᱯᱚᱨᱚᱵᱽ ᱠᱷᱟᱸᱫᱟᱨᱟᱱᱤ, ᱵᱚᱨᱚ ᱯᱟᱛᱟ ᱠᱚ ᱟᱸᱡᱚᱢ ᱵᱟᱲᱟ ᱠᱟᱫᱟ ᱵᱤᱱ ᱥᱮ ᱵᱟᱝ?
ᱦᱮᱸ, ᱟᱸᱡᱚᱢ ᱵᱟᱲᱟ ᱠᱟᱫᱟᱞᱤᱧ ᱛᱚᱵᱮ ᱪᱟᱞᱟᱣ ᱜᱮ ᱵᱟᱝ ᱦᱳᱭ ᱠᱟᱱᱟ ᱟᱫᱚ ᱤᱪᱪᱟᱹ ᱢᱟ ᱢᱮᱱᱟᱜᱼᱟ ᱚᱸᱰᱮ ᱪᱟᱞᱟᱣ ᱨᱮᱱᱟᱜ ᱟᱨᱚ ᱮᱸ ᱞᱩᱜᱩᱵᱩᱨᱩ ᱪᱟᱞᱟᱣ ᱨᱮᱱᱟᱜ ᱦᱚᱸ ᱤᱪᱪᱷᱟᱹ ᱢᱮᱱᱟᱜᱼᱟ, ᱵᱟᱝ ᱪᱟᱞᱟᱣ ᱦᱳᱭ ᱠᱟᱱᱟ ᱾
ᱦᱮᱸ, ᱞᱩᱜᱩ ᱵᱩᱨᱩ ᱵᱟᱝ!
ᱦᱩᱸ ᱾ ᱛᱟᱦᱚᱞᱮ ᱟᱵᱤᱱ ᱫᱚ ᱯᱟᱛᱟ ᱴᱟᱺᱰᱤ ᱠᱚᱫᱚ ᱵᱤᱱ ᱫᱟᱬᱟ ᱟᱠᱟᱫᱟ ᱵᱷᱟᱜᱤ ᱜᱮ ᱵᱟᱝ?
ᱦᱮᱸ ᱯᱟᱛᱟ ᱴᱟᱺᱰᱤ ᱠᱚᱫᱚ ᱵᱷᱟᱜᱮ ᱜᱮᱞᱤᱧ ᱫᱟᱬᱟ ᱟᱠᱟᱫᱟ ᱚᱱᱟ ᱠᱚᱨᱮᱜ ᱫᱚ, ᱯᱟᱛᱟ ᱠᱚᱨᱮᱜ ᱜᱮ ᱮᱢᱱᱤ ᱦᱟᱱᱛᱮ ᱱᱟᱛᱮ ᱫᱟᱬᱟᱱ ᱜᱮ ᱵᱟᱹᱞᱤᱧ ᱪᱟᱞᱟᱣ ᱠᱟᱱᱟ, ᱯᱟᱛᱟ ᱴᱟᱺᱰᱤ ᱠᱚᱫᱚ ᱪᱟᱞᱟᱣ ᱵᱟᱲᱟ ᱦᱩᱭ ᱠᱟᱱᱟ ᱜᱚᱴᱟ ᱜᱮ ᱾
ᱦᱩᱸ ᱾
ᱜᱚᱴᱟ ᱯᱚᱨᱚᱵᱽ ᱠᱚᱫᱚ ᱞᱤᱧ ᱧᱮᱞ ᱠᱟᱫᱟ ᱟᱵᱚ ᱥᱟᱱᱛᱟᱲ ᱥᱚᱢᱟᱡᱽ ᱨᱮ ᱚᱠᱟ ᱠᱚ ᱯᱚᱨᱚᱵᱽ ᱠᱚ ᱢᱮᱱᱟᱜᱼᱟ ᱟᱹᱨᱤᱪᱟᱹᱞᱤ ᱠᱚᱨᱮᱱᱟᱜ ᱯᱚᱨᱚᱵᱽ ᱠᱚ ᱡᱷᱚᱛᱚ ᱜᱮ ᱫᱟᱬᱟᱵᱟᱲᱟ ᱦᱩᱭ ᱟᱠᱟᱱᱟ ᱾
ᱦᱩᱸ, ᱵᱷᱟᱜᱮ ᱜᱮ ᱛᱟᱦᱚᱞᱮ ᱨᱩᱥᱤᱠᱟ ᱜᱮᱭᱟ ᱵᱤᱱ ᱵᱷᱟᱜᱮ ᱜᱮ, ᱦᱮᱸ ᱵᱟᱝ!
ᱦᱮᱸ, ᱪᱟᱞᱟᱣ ᱵᱟᱲᱟ ᱟᱠᱟᱱ ᱜᱮᱭᱟ ᱞᱤᱧ ᱨᱩᱥᱤᱠᱟ ᱫᱚ ᱨᱩᱥᱤᱠᱟ ᱜᱮ ᱾ ᱜᱚᱴᱟ ᱜᱮ ᱞᱤᱧ ᱪᱟᱞᱟᱣ ᱵᱟᱲᱟ ᱟᱠᱟᱱᱟ‌ ᱾ ᱟ ᱵᱟᱝ ᱧᱮᱞ ᱛᱮᱦᱚᱸ ᱵᱟᱝ ᱜᱟᱱᱚᱜᱼᱟ ᱟᱵᱚ ᱥᱟᱱᱛᱟᱲ ᱥᱚᱢᱟᱡᱽ ᱨᱮᱱᱟᱜ ᱯᱚᱨᱚᱵᱽ ᱠᱟᱱᱟ ᱧᱮᱞ ᱛᱮᱜᱮ ᱦᱩᱭᱩᱜᱼᱟ ᱾ ᱛᱟᱦᱚᱞᱮ
ᱛᱟᱦᱚᱞᱮ ᱜᱚᱢᱠᱮ ᱵᱮᱥ ᱵᱟᱲᱟ ᱜᱮᱭᱟ ᱵᱤᱱ ᱛᱚ ᱟᱫᱚ ᱵᱟᱝ?
ᱦᱮᱸ ᱵᱮᱥ ᱵᱟᱲᱟ ᱜᱮᱭᱟ ᱞᱤᱧ, ᱱᱤᱛᱚᱜ ᱫᱚ ᱵᱮᱥ ᱵᱟᱲᱟ ᱜᱮᱭᱟ ᱞᱤᱧ ᱾ ᱟᱹᱵᱤᱱ ᱜᱮ ᱪᱮᱫᱠᱟ ᱢᱮᱱᱟᱜ ᱵᱤᱱᱟ ᱜᱚᱝᱠᱮ, ᱵᱷᱟᱜᱮ ᱜᱮᱭᱟ ᱵᱤᱱ ᱛᱚ ᱟᱹᱵᱤᱱ ᱦᱚᱸ?
ᱟᱹᱞᱤᱧ ᱦᱚᱸᱞᱤᱧ ᱵᱮᱥ ᱜᱮᱭᱟ᱾
ᱛᱟᱨᱯᱚᱨ ᱜᱚᱢᱠᱮ ᱛᱟᱦᱚᱞᱮ ᱡᱚᱠᱷᱚᱱ ᱦᱩᱲᱩ ᱢᱚᱱᱮ ᱠᱟᱜ ᱢᱮ ᱨᱚᱦᱚᱭ ᱠᱟᱛᱮ ᱵᱮᱞᱮᱭᱮᱱ ᱛᱟᱯᱮᱭᱟ, ᱦᱮᱸ ᱥᱮ ᱾
ᱦᱮᱸ, ᱦᱮᱸ ᱾
ᱛᱟᱨᱯᱚᱨ ᱤᱨ ᱠᱮᱫᱟ ᱯᱮ, ᱤᱨ ᱠᱟᱛᱮ ᱨᱟᱠᱟᱵ ᱠᱮᱫᱟ ᱯᱮ, ᱨᱟᱠᱟᱵ ᱠᱟᱛᱮ ᱛᱟᱨᱯᱚᱨ ᱪᱮᱜ ᱠᱚᱯᱮ ᱤᱭᱟᱹᱭ ᱜᱮᱭᱟ ᱜᱚᱝᱠᱮ? ᱡᱟᱦᱟᱱᱟᱜ ᱠᱚ ᱛᱩᱲᱤ ᱠᱚᱥᱞᱟ ᱠᱚᱯᱮ ᱨᱚᱦᱚᱭ ᱜᱮᱭᱟ ᱥᱮ ᱵᱟᱝ?
ᱦᱮᱸ, ᱚᱱᱟ ᱨᱟᱠᱟᱵ ᱵᱟᱲᱟ ᱠᱟᱛᱮᱜ ᱠᱷᱚᱥᱞᱟ ᱠᱷᱚᱥᱞᱟ ᱛᱩᱲᱤ ᱠᱚᱦᱚᱸ ᱮᱨ ᱮᱨ ᱦᱩᱭᱩᱜ ᱜᱮᱭᱟ ᱠᱷᱚᱥᱞᱟ ᱛᱩᱲᱤ ᱠᱚᱨᱮ ᱦᱚᱸ, ᱚᱱᱟ ᱠᱚᱦᱚᱸ ᱟᱵᱚᱱᱟᱜ? ᱪᱟᱥ ᱟᱵᱟᱫ ᱨᱮᱱᱟᱜ ᱜᱮ ᱡᱤᱱᱤᱥ ᱠᱟᱱ ᱜᱮᱭᱟ ᱦᱟᱸᱜ ᱚᱱᱟ ᱠᱚᱫᱚ ᱮᱨ ᱜᱮ ᱦᱩᱭᱩᱜᱼᱟ ᱡᱮᱦᱮᱛᱩ, ᱟᱨ ᱵᱟᱹᱫᱽ ᱠᱷᱮᱛ ᱠᱚᱦᱚᱸ ᱮᱲᱰᱮ ᱠᱷᱟᱡ ᱤᱭᱟ ᱨᱮ ᱛᱟᱦᱮᱱᱟ ᱪᱮᱠᱟ ᱠᱷᱟᱹᱞᱤ? ᱯᱚᱨ ᱯᱚᱨ ᱢᱤᱫ ᱥᱮᱨᱢᱟ ᱛᱟᱨᱯᱚᱨᱮ ᱥᱮᱨᱢᱟ ᱪᱟᱥᱟ ᱚᱱᱠᱟ ᱫᱚ ᱵᱟᱝ ᱱᱤᱡᱮ ᱠᱚ ᱦᱟᱸᱜ ᱫᱚ᱾ ᱡᱚᱛᱚ ᱫᱚ, ᱢᱮᱜ ᱵᱟᱹᱭᱦᱟᱹᱲ ᱦᱩᱲᱩ ᱫᱚ ᱵᱟᱝ ᱠᱟᱱᱟ ᱜᱷᱩᱴᱩ ᱦᱩᱲᱩ ᱦᱚᱸ ᱜᱷᱩᱴᱩ ᱠᱚᱨᱮᱫ ᱫᱚ ᱚᱱᱟ ᱠᱚ ᱪᱟᱥ ᱦᱩᱭᱩᱜᱼᱟ᱾ ᱟᱨ ᱵᱟᱹᱭᱦᱟᱹᱲ ᱠᱚᱨᱮᱫ ᱫᱚ ᱦᱟᱸᱜ ᱫᱷᱚᱨᱚᱱ ᱦᱩᱲᱩ ᱛᱚ ᱢᱮᱱᱟᱜ ᱛᱟᱵᱚᱱᱟ᱾
ᱦᱩᱸ, ᱦᱳᱭ᱾
ᱛᱟᱦᱚᱞᱮ ᱜᱚᱝᱠᱮ ᱫᱷᱚᱨᱚᱱ ᱦᱳᱲᱳ ᱫᱚᱯᱮ ᱪᱟᱥ ᱜᱮᱭᱟ ᱥᱮ ᱵᱟᱝ?
ᱚᱱᱟ ᱠᱚᱫᱚ ᱵᱟᱞᱮ ᱪᱟᱥ ᱜᱮᱭᱟ ᱜᱚᱝᱠᱮ ᱟᱞᱮ ᱫᱚ ᱠᱷᱟᱹᱞᱤ ᱚᱱᱮ ᱜᱷᱩᱴᱩ ᱦᱩᱲᱩ ᱜᱮ ᱢᱮᱱᱟᱜ ᱛᱟᱞᱮᱭᱟ ᱟᱨ ᱵᱟᱹᱭᱦᱟᱹᱲ ᱦᱚᱸ, ᱫᱚᱢᱮ ᱪᱮᱦᱨᱟ ᱫᱚ ᱵᱟᱹᱱᱩᱜ ᱛᱟᱞᱮᱭᱟ ᱵᱟᱹᱭᱦᱟᱹᱲ ᱵᱟᱹᱫᱽ ᱠᱚ ᱛᱟᱦᱞᱮ ᱠᱷᱟᱹᱞᱤ ᱜᱷᱩᱴᱩ ᱨᱮᱜᱮ ᱛᱟᱞᱮ ᱛᱚ ᱟᱫᱚ, ᱠᱷᱟᱹᱞᱤ ᱜᱷᱩᱴᱩ ᱨᱮ ᱜᱮᱞᱮ ᱪᱟᱥ ᱜᱮᱭᱟ᱾
ᱟᱞᱮ ᱫᱚ ᱢᱮᱱᱟᱜᱼᱟ ᱵᱟᱹᱭᱦᱟᱹᱲ ᱥᱮᱫ ᱫᱷᱚᱨᱚ ᱫᱷᱚᱨᱚᱱ ᱠᱚ ᱪᱟᱥ ᱦᱩᱭᱩᱜ ᱠᱟᱱᱟ ᱫᱷᱚᱨᱚᱢ ᱦᱳᱲᱳ ᱠᱚᱦᱚᱸ ᱡᱟᱦᱟᱸ ᱨᱮᱜᱮ, ᱠᱮᱱᱮᱞ ᱫᱟᱜ ᱡᱟᱦᱟᱸ ᱧᱟᱢ ᱞᱮᱭᱟᱭ ᱦᱟᱸᱜ ᱠᱮᱱᱮᱞ ᱫᱟᱜ᱾
ᱟᱨ, ᱟᱨ ᱢᱤᱫᱴᱮᱱ ᱡᱟᱞᱟ ᱛᱟᱞᱮ ᱟᱞᱮ ᱫᱚ ᱢᱟᱱᱮ ᱠᱮᱞᱮᱱ ᱥᱩᱨ ᱨᱮᱫᱚ ᱵᱟᱹᱫ ᱠᱚᱦᱚᱸ ᱵᱟᱹᱱᱩᱜ ᱛᱟᱞᱮᱭᱟ ᱟᱹᱰᱤ ᱥᱟᱺᱜᱤᱧ ᱜᱮᱛᱟ ᱞᱮᱭᱟ᱾
ᱟᱞᱮ ᱫᱚ ᱠᱷᱟᱹᱞᱤ ᱚᱱᱮ ᱥᱮᱨᱢᱟ ᱡᱟᱹᱲᱤ ᱪᱮᱛᱟᱱ ᱨᱮᱜᱮ ᱵᱷᱚᱨᱥᱟ ᱛᱟᱞᱮ᱾
ᱜᱷᱩᱴᱩ ᱠᱚᱨᱮᱱᱟᱜ ᱫᱚ ᱥᱮᱨᱢᱟ ᱡᱟᱹᱲᱤ ᱤᱭᱟᱹ ᱛᱮᱜᱮ? ᱪᱟᱥ ᱦᱩᱭᱩᱜᱼᱟ ᱠᱤᱱᱛᱩ ᱟᱫᱚ ᱚᱱᱟ ᱠᱮᱱᱮᱞ ᱫᱷᱟᱨᱮ ᱠᱚᱨᱮ ᱫᱚ ᱦᱟᱸᱜ ᱫᱷᱚᱨᱚᱱ ᱦᱳᱲᱳ,